ᱦᱮᱞᱳ
ᱦᱮᱸ ᱜᱚᱢᱠᱮ ᱟᱸᱡᱚᱢ ᱧᱟᱢᱚᱜ ᱠᱟᱱᱟ?
ᱦᱮᱸ ᱜᱚᱝᱠᱮ ᱟᱸᱡᱚᱢ ᱧᱟᱢᱚᱜ ᱠᱟᱱᱟ᱾
ᱦᱳᱭ ᱜᱚᱝᱠᱮ ᱟᱵᱮᱱᱟᱜ ᱦᱚᱸ ᱨᱚᱲ ᱜᱚᱝᱠᱮ ᱴᱷᱟᱢ ᱴᱷᱟᱢ ᱟᱸᱡᱚᱢ ᱧᱟᱢᱚᱜ ᱠᱟᱱ ᱜᱮᱭᱟ ᱛᱚᱵᱮ ᱜᱚᱝᱠᱮ ᱱᱟᱯᱟᱭ ᱜᱮᱛᱚ ᱢᱮᱱᱟᱜ ᱟᱠᱟᱟᱜ ᱵᱮᱱᱟ?
ᱦᱮᱸ ᱜᱚᱝᱠᱮ ᱱᱟᱯᱟᱭ ᱜᱮᱭ, ᱟᱵᱤᱱ ᱜᱮ?
ᱟᱹᱞᱤᱧ ᱦᱚᱸ ᱜᱚᱝᱠᱮ ᱱᱟᱯᱟᱭ ᱜᱮ ᱢᱮᱱᱟᱜ ᱟᱠᱟᱫ ᱞᱤᱧᱟᱹ ᱟᱨ ᱜᱚᱝᱠᱮ ᱛᱚᱵᱮ ᱡᱟᱦᱟᱸ ᱫᱚ ᱜᱷᱟᱨᱚᱸᱡᱽ ᱨᱮᱱ ᱦᱚᱲ ᱠᱚ ᱥᱟᱱᱟᱢ ᱦᱚᱲ ᱜᱮ ᱱᱟᱯᱟᱭ ᱜᱮᱛᱚ ᱢᱮᱱᱟᱜ ᱟᱠᱟᱫ ᱠᱚᱣᱟ ᱚᱲᱟᱜ ᱠᱚᱨᱮᱱ?
ᱦᱮᱸ ᱦᱮᱸ ᱜᱚᱝᱠᱮ ᱱᱟᱯᱟᱭ ᱜᱮ, ᱟᱯᱮ ᱠᱚᱨᱮᱱ ᱜᱮ ᱚᱠᱟᱞᱮᱠᱟ?
ᱦᱳᱭ ᱜᱚᱝᱠᱮ ᱟᱞᱮ ᱠᱚᱦᱚᱸ ᱱᱟᱯᱟᱭ ᱜᱮ ᱪᱟᱸᱫᱳ ᱵᱚᱸᱜᱟ-ᱟᱜ ᱫᱟᱭᱟ ᱵᱟᱭᱟᱛᱮ ᱥᱟᱱᱟᱢ ᱱᱟᱯ ᱱᱟᱯᱟᱭ ᱜᱮ ᱢᱮᱱᱟᱜ ᱟᱠᱟᱫ ᱞᱮᱭᱟ᱾ ᱛᱚᱵᱮ ᱜᱚᱝᱠᱮ ᱱᱤᱛᱚᱜ? ᱦᱳᱭ ᱜᱚᱝᱠᱮ ᱱᱟᱯᱟᱭ ᱵᱚᱱ ᱛᱟᱦᱮᱸ ᱞᱮᱱ ᱠᱷᱟᱡ ᱥᱟᱱᱟᱢᱟᱜ ᱜᱮ ᱱᱟᱯ ᱱᱟᱯᱟᱭ ᱦᱚᱳᱭᱥᱮ ᱨᱩᱣᱟᱹ ᱦᱟᱥᱩ ᱠᱚ ᱵᱟᱝ ᱧᱟᱢ ᱵᱚᱱ ᱢᱟ ᱡᱮᱢᱚᱱ ᱛᱚᱵᱮ ᱜᱚᱝᱠᱮ ᱦᱚᱜ-ᱚᱭ ᱟᱯᱮ ᱥᱮᱱᱟᱜ ᱱᱤᱛᱚᱜ ᱦᱚᱭ ᱦᱤᱸᱥᱤᱫ ᱠᱚ ᱚᱠᱟ ᱞᱮᱠᱟ?
ᱦᱳᱭ ᱦᱤᱥᱤᱫ ᱫᱚ ᱜᱚᱝᱠᱮ ᱟᱞᱮ ᱥᱮᱫ ᱫᱚᱟᱸᱜ ᱢᱟᱱᱮ ᱫᱟᱜ ᱡᱟᱹᱲᱤ ᱠᱮᱜᱼᱟᱭ ᱠᱟᱹᱴᱤᱡ ᱠᱟᱹᱴᱤᱡ ᱥᱮᱛᱟᱜ ᱫᱚ ᱦᱟᱸᱜ ᱟᱨ ᱱᱤᱛᱚᱜ ᱫᱚᱟᱸᱜ ᱯᱷᱟᱸᱠ ᱠᱟᱫᱟᱭ ᱛᱚ ᱠᱷᱮᱛ ᱥᱮᱫ ᱜᱮ ᱪᱟᱞᱟᱣ ᱦᱩᱭᱞᱮᱱᱟ ᱛᱚ ᱚᱲᱟᱜ ᱥᱮᱫ ᱦᱩᱭᱱᱟ᱾
ᱟᱪᱪᱷᱟ ᱜᱚᱝᱠᱮ ᱛᱚᱵᱮ ᱠᱷᱮᱛ ᱠᱚᱥᱮᱜ ᱟᱫᱚ ᱦᱟᱲᱤ ᱢᱟᱜ ᱠᱚᱯᱮ ᱮᱛᱚᱦᱚᱵ ᱟᱠᱟᱟᱜᱼᱟ ᱱᱤᱥᱪᱚᱭᱭ
ᱦᱮ ᱦᱮ ᱜᱚᱝᱠᱮ ᱚᱱᱟ ᱟᱹᱰᱤ ᱢᱟᱡ ᱜᱤᱧ ᱪᱟᱞᱟᱣ ᱠᱟᱱ ᱛᱟᱦᱮᱱᱟ ᱛᱚ ᱚᱸᱰᱮ ᱢᱟᱜ ᱠᱷᱚᱱᱟᱜ ᱜᱮ ᱦᱮᱡ ᱦᱩᱭᱱᱟ ᱚᱲᱟᱜ ᱥᱮᱫ ᱫᱚ
ᱦᱳᱭ ᱜᱚᱝᱠᱮ ᱤᱧ ᱦᱚᱸ ᱦᱚᱜ-ᱚᱭ ᱦᱳᱭ ᱜᱚᱢᱠᱮ ᱤᱧ ᱦᱚᱸ ᱱᱚᱜ-ᱚᱭ ᱠᱷᱮᱛ ᱥᱮᱫ ᱜᱮᱧ ᱪᱟᱞᱟᱣ ᱫᱚᱧ ᱪᱟᱞᱟᱣ ᱠᱟᱱ ᱛᱟᱦᱮᱱᱟ ᱱᱚᱜ-ᱚᱭ ᱱᱤᱛᱚᱜ ᱜᱮ ᱱᱟᱦᱮᱞ ᱠᱚᱧ ᱟᱹᱜᱩ ᱠᱮᱫᱟ ᱟᱨ ᱟᱹᱵᱩᱜ ᱵᱟᱲᱟᱭᱱᱟᱹᱧ ᱟᱫᱚᱧ ᱢᱮᱱᱫᱟ ᱦᱟᱯᱮ ᱠᱟᱹᱴᱤᱡ ᱤᱧ ᱜᱚᱞᱯᱚ ᱞᱮᱜᱮ ᱮᱱᱠᱷᱟᱱ ᱟᱫᱚ ᱚᱱᱟ ᱠᱷᱟᱹᱛᱤᱨ ᱛᱮ ᱜᱚᱢᱠᱮ ᱦᱚᱭ ᱠᱚᱱᱴᱮᱠᱴ ᱦᱩᱭᱱᱟ
ᱛᱚ ᱜᱚᱢᱠᱮ ᱟᱯᱮ ᱛᱚ ᱱᱟᱦᱮᱞ ᱛᱮᱜᱮ ᱯᱮ ᱥᱤ ᱜᱮᱭᱟ ᱥᱮ ᱪᱮᱫ
ᱦᱳᱭ ᱜᱚᱝᱠᱮ ᱱᱤᱛ‌ᱚᱜ ᱫᱚ ᱰᱟᱝᱨᱟ ᱠᱚ ᱢᱮᱱᱟᱜ ᱟᱠᱟᱫ ᱠᱚ ᱜᱮᱭᱟ ᱥᱮ ᱜᱟᱹᱰᱤ ᱠᱚᱢᱟ ᱫᱚᱢᱮ ᱯᱚᱭᱥᱟ ᱠᱚ ᱦᱟᱛᱟᱣ ᱮᱫᱟ ᱦᱮ ᱠᱷᱮᱛ ᱥᱤ ᱨᱮ ᱟᱫᱚ ᱚᱱᱟ ᱠᱷᱟᱹᱛᱤᱨ ᱛᱮ ᱱᱟᱦᱮᱞ ᱛᱮᱜᱮ ᱠᱷᱮᱛ ᱫᱚ ᱥᱤ ᱦᱩᱭᱩᱜ ᱠᱟᱱᱟ ᱟᱫᱚ ᱦᱚᱸᱜᱼᱚᱸᱚᱭ ᱱᱤᱛ ᱠᱷᱚᱡ ᱯᱟᱲᱟᱜ ᱡᱟᱣᱨᱟ ᱦᱩᱭᱩᱜ ᱠᱟᱱᱟ ᱚᱱᱠᱟ ᱛᱚᱟᱜ ᱫᱟᱜ ᱵᱟᱭ ᱫᱟᱜ ᱠᱟᱫᱟ ᱟᱫᱚ ᱯᱟᱲᱟᱜ ᱠᱟᱛᱮᱫ ᱞᱚᱥᱚᱫ ᱟᱥᱠᱟᱜ ᱦᱩᱭᱩᱜ-ᱟ ᱟᱨ ᱦᱩᱲᱩ ᱠᱚ ᱢᱮᱱᱟᱜ ᱟᱠᱟᱫᱟ ᱡᱟᱦᱟᱸ ᱫᱚ ᱟᱯᱷᱚᱨ ᱦᱩᱭ ᱠᱟᱱᱟ ᱦᱮ ᱚᱱᱟ ᱠᱚᱦᱚᱸ ᱦᱳᱭ ᱤᱫᱤᱜ ᱠᱟᱱᱟ ᱟᱨ ᱡᱩᱫᱤ ᱧᱮᱞᱮᱫᱼᱟ ᱡᱩᱫᱤ ᱵᱟᱭ ᱫᱟᱜ ᱠᱷᱟᱱ ᱛᱚ ᱯᱩᱠᱷᱨᱤ ᱠᱷᱚᱱ ᱯᱟᱢ ᱪᱟᱞᱟᱣ ᱠᱟᱛᱮᱫ ᱚᱸᱰᱮ ᱥᱟᱹᱛ ᱠᱟᱛᱮᱜ ᱚᱱᱟ ᱠᱚ ᱨᱚᱦᱚᱭ ᱦᱩᱭᱩᱜ-ᱟ
ᱪᱟᱞᱮ ᱥᱮ ᱫᱚᱦ ᱜᱚᱢ ᱱᱚᱣᱟ ᱱᱟᱦᱮᱞ ᱫᱚᱦᱚ ᱟᱨᱠᱤ ᱟᱹᱰᱤ ᱛᱮᱫ ᱜᱮ ᱠᱚᱢ ᱠᱟᱱᱟᱭ ᱮᱠᱷᱚᱱ ᱫᱚ ᱵᱮᱥᱤᱨ ᱵᱷᱟᱜᱽ ᱜᱟᱹᱰᱤ ᱠᱚᱛᱮ ᱜᱮᱞᱮ ᱥᱤ ᱵᱟᱲᱟᱭ ᱠᱟᱱᱟ
ᱟᱪᱪᱷᱟ ᱜᱚᱝᱠᱮ ᱟᱫᱚ ᱜᱚᱝᱠᱮ ᱧᱮᱞ ᱵᱮᱱ ᱡᱟᱦᱟᱸᱭᱟᱜ ᱠᱩᱞᱟᱹᱜᱼᱟ ᱦᱮᱸᱥᱮ ᱩᱱᱠᱩ ᱫᱚ ᱠᱩ ᱥᱤ ᱦᱚᱪᱚ ᱦᱚᱪᱚᱭᱟ ᱡᱟᱦᱟᱸᱭᱟᱜ ᱫᱚ ᱵᱟᱹᱱᱩᱜ ᱟᱠᱟᱫᱟ ᱚᱠᱚᱭ ᱚᱠᱟ ᱞᱮᱠᱟ ᱚᱱᱟ ᱫᱚ ᱜᱷᱟᱨᱚᱸᱧᱡᱽ ᱨᱮᱭᱟᱜ ᱵᱮᱯᱟᱨ ᱥᱮ ᱚᱱᱟ ᱠᱚᱫᱚ ᱦᱚᱸᱵᱮᱱ ᱞᱟᱹᱭ ᱦᱩᱭ ᱫᱟᱲᱮᱭᱟᱜᱼᱟ ᱦᱮᱸ ᱛᱚᱵᱮ ᱜᱚᱝᱠᱮ ᱟᱯᱮ ᱫᱚ ᱛᱤᱱᱟᱹᱜ ᱜᱟᱱ ᱠᱷᱮᱛ ᱠᱚᱯᱮ ᱨᱚᱦᱚᱭ ᱠᱮᱫᱼᱟ ᱥᱮᱯᱮ ᱥᱤ ᱠᱮᱜᱼᱟ
ᱛᱚ ᱢᱚᱴᱟᱢᱩᱴᱤ ᱦᱟᱜ ᱨᱚᱦᱚᱭ ᱫᱚ ᱢᱟᱱᱮ ᱠᱚᱭᱮᱠ ᱫᱤᱱ ᱞᱟᱦᱟ ᱠᱷᱚᱱᱟᱜ ᱜᱮ ᱨᱚᱦᱚᱭ ᱦᱩᱭᱩᱜ ᱠᱟᱱᱟ ᱮᱠᱷᱚᱱ ᱪᱟᱥ ᱠᱟᱹᱢᱤ ᱫᱚ ᱫᱮᱨᱤᱧᱚᱜ ᱜᱮᱭᱟ ᱟᱨᱠᱤ
ᱟᱪᱪᱷᱟ ᱦᱳᱭ ᱜᱚᱝᱠᱮ ᱟᱞᱮ ᱦᱚᱸ ᱨᱚᱦᱚᱭ ᱠᱚᱫᱚ ᱟᱹᱣᱨᱤ ᱞᱮ ᱮᱛᱚᱦᱚᱵᱟ ᱦᱚᱜᱼᱚᱭ ᱱᱤᱛᱚᱜ ᱡᱟᱦᱟᱸ ᱫᱚ ᱠᱷᱮᱛ ᱨᱮᱭᱟᱜ ᱚᱱᱟ ᱦᱟᱥᱟ ᱠᱚ ᱯᱟᱲᱟᱜ ᱜᱮ ᱪᱟᱞᱟᱜ ᱠᱟᱱᱟ ᱯᱟᱲᱟᱜ ᱟᱹᱜᱩᱭ ᱫᱟᱞᱮ ᱡᱚᱠᱷᱚᱱ ᱜᱮ ᱧᱮᱞᱚᱜᱼᱟ ᱡᱮ ᱡᱟᱹᱥᱛᱤ ᱧᱚᱜ ᱮ ᱫᱟᱜ ᱟᱥᱮ ᱠᱷᱮᱛ ᱨᱮ ᱫᱟᱜ ᱛᱤᱸᱜᱩᱱᱟ ᱮᱱᱠᱷᱟᱱ ᱫᱚ ᱟᱞᱮ ᱫᱚ ᱮ ᱚᱱᱟᱜᱮ ᱞᱚᱥᱚᱫᱟᱞᱮ ᱞᱚᱥᱚᱫ ᱠᱟᱛᱮ ᱜᱮ ᱥᱚᱸᱜᱮ ᱛᱮ ᱨᱚᱦᱚᱭ ᱜᱤᱰᱤ ᱠᱟᱜ ᱦᱩᱭᱩᱜ-ᱟ ᱛᱚᱞᱟ ᱠᱚ
ᱚ ᱟᱪᱪᱷᱟ ᱟᱪᱪᱷᱟ
ᱛᱚᱵᱮ ᱜᱚᱝᱠᱮ ᱦᱚᱜᱼᱚᱭ ᱡᱮ ᱡᱟᱹᱥᱛᱤ ᱫᱚ ᱵᱟᱭ ᱫᱟᱜ ᱮᱫᱟ ᱡᱩᱫᱤ ᱟᱯᱮ ᱥᱮᱫ ᱡᱩᱫᱤ ᱱᱚᱝᱠᱟ ᱜᱮ ᱡᱟᱹᱥᱛᱤ ᱡᱩᱫᱤ ᱫᱟᱜ ᱫᱚᱢᱮ ᱡᱟᱹᱥᱛᱤ ᱫᱟᱜ ᱠᱟ ᱛᱚᱵᱮ ᱟᱯᱮᱥᱮᱫ ᱫᱚ ᱴᱚᱨᱚᱰᱟᱝ ᱚᱰᱟᱣ ᱥᱮ ᱢᱚᱥᱟᱨᱤ ᱚᱰᱟᱣ ᱠᱚᱫᱚ ᱯᱮ ᱪᱟᱞᱟᱜ ᱜᱮᱭᱟ ᱥᱮ ᱵᱟᱝᱟ
ᱚ ᱦᱮᱸ ᱜᱚᱢᱠᱮ ᱛᱚ ᱱᱚᱣᱟ ᱫᱚᱢᱮ ᱡᱩᱫᱤ ᱫᱟᱜ ᱡᱟᱹᱲᱤᱭᱟ ᱛᱟᱦᱞᱮ ᱪᱟᱞᱟᱜ ᱜᱮᱭᱟᱞᱮ ᱴᱚᱨᱟᱰᱟᱝ ᱚᱰᱟᱣ ᱦᱟᱹᱠᱩ ᱢᱚᱴᱟ ᱢᱩᱴᱤ ᱦᱟᱹᱠᱩ ᱠᱚᱦᱚᱸ ᱵᱷᱟᱹᱜᱤ ᱜᱮ ᱥᱟᱵ ᱦᱩᱭᱩᱜ ᱜᱮᱭᱟ ᱟᱯᱮ ᱫᱚ ᱜᱚᱝᱠᱮ ᱟᱯᱮ ᱦᱚᱸᱯᱮ ᱥᱟᱵ ᱠᱚᱜᱮᱭᱟ
ᱦᱳᱭ ᱜᱚᱝᱠᱮ ᱟᱞᱮᱥᱮᱫ ᱦᱚᱸ ᱡᱟᱦᱟᱸ ᱫᱚ ᱜᱟᱰᱟ ᱠᱷᱚᱱ ᱥᱟᱺᱜᱤᱧ ᱜᱟᱰᱟ ᱠᱷᱚᱱ ᱠᱚ ᱦᱤᱡᱩᱜ ᱜᱮᱭᱟ ᱢᱤᱫ ᱵᱟᱨᱭᱟ ᱦᱟᱸᱠᱩ ᱚᱱᱟ ᱥᱟᱶᱛᱮ ᱯᱩᱠᱷᱨᱤ ᱠᱚᱨᱮᱱᱠᱩ ᱨᱟᱠᱟᱵ ᱦᱤᱡᱩᱜ ᱜᱮᱭᱟ ᱩᱱᱠᱩ ᱜᱮ ᱡᱟᱦᱟᱸᱭ ᱫᱚ ᱟᱹᱛᱩ ᱫᱟᱜ ᱛᱮᱠᱚ ᱦᱤᱡᱩᱜ-ᱟ ᱩᱱᱠᱩ ᱜᱮᱞᱮ ᱥᱟᱵ ᱵᱟᱲᱟ ᱠᱚᱜᱮ ᱜᱮᱭᱟ ᱟᱫᱚ ᱜᱚᱝᱠᱮ ᱚᱱᱟ ᱥᱟᱶᱛᱮ ᱢᱤᱫᱵᱟᱨ ᱤᱪᱟᱹᱜ ᱦᱟᱹᱠᱩ ᱥᱮ ᱠᱟᱴᱠᱚᱢ ᱠᱚᱦᱚᱸ ᱵᱤᱧ ᱠᱚᱦᱚᱸ ᱞᱮ ᱧᱟᱢ ᱫᱚᱞᱮ ᱧᱟᱢ ᱠᱚᱜᱮᱭᱟ ᱟᱫᱚ ᱵᱚᱛᱚᱨ ᱢᱟ ᱛᱟᱦᱮᱱ ᱜᱮ ᱟᱫᱚ ᱩᱱᱠᱩ ᱫᱚ ᱵᱟᱪᱷᱟᱣ ᱠᱟᱛᱮᱜ ᱞᱮ ᱠᱚᱴᱟ ᱜᱤᱰᱤ ᱠᱟᱠᱚ ᱛᱟᱦᱮᱸᱱᱟ
ᱟᱪᱪᱷᱟ ᱛᱚ ᱜᱚᱝᱠᱮ ᱟᱯᱮ ᱥᱮᱫ ᱫᱚ ᱪᱤᱞᱤ ᱦᱟᱹᱠᱩ ᱟᱨᱠᱤ ᱵᱮᱥᱤ ᱠᱚ ᱧᱟᱢᱚᱜ ᱜᱮᱭᱟ
ᱜᱚᱢᱠᱮ ᱟᱞᱮᱥᱮᱫ ᱫᱚ ᱵᱤᱥᱮᱥ ᱠᱟᱭ ᱛᱮᱫᱚ ᱡᱩᱫᱤ ᱮ ᱯᱩᱠᱷᱨᱤ ᱠᱚᱨᱮᱜ ᱚᱱᱠᱟ ᱟᱲᱟᱜ ᱠᱟᱠᱚᱣᱟ ᱠᱚ ᱡᱮᱢᱚᱱ ᱠᱟᱛᱞᱟ ᱠᱷᱚᱱ ᱜᱞᱟᱥ ᱠᱟᱯ ᱠᱷᱚᱱ ᱦᱳᱭᱥᱮ ᱱᱚᱱᱛᱮ ᱨᱩᱭ ᱠᱟᱛᱞᱟ ᱮᱢᱟᱱ ᱦᱟᱸᱠᱩ ᱠᱚ ᱢᱮᱱᱟᱜ ᱟᱠᱟᱫ ᱠᱚᱭᱟ ᱚᱱᱟ ᱥᱟᱶᱛᱮ ᱡᱟᱦᱟᱸ ᱫᱚ ᱯᱩᱴᱷᱤ ᱠᱚ ᱜᱚᱲᱟᱹᱭ ᱠᱩ ᱪᱚᱲᱜᱚᱡ ᱦᱚᱯᱚᱱ ᱠᱚ ᱦᱳᱭᱥᱮ ᱥᱮ ᱟᱨ ᱢᱤᱫ ᱵᱟᱨ ᱤᱪᱟᱹᱜ ᱦᱚᱸᱠᱚ ᱦᱤᱡᱩᱜ ᱜᱮᱭᱟ ᱟᱨ ᱨᱚᱴᱮ ᱠᱚᱢᱟ ᱢᱮᱱᱟᱜ ᱟᱠᱟᱫ ᱠᱚᱜᱮ,
ᱟᱪᱷᱟ ᱟᱪᱷᱟ ᱟᱞᱮ ᱥᱮᱫ ᱫᱚᱦᱟᱸᱜ ᱜᱚᱝᱠᱮ ᱟᱞᱮ ᱥᱮᱫ ᱫᱚ ᱥᱩᱨ ᱨᱮ ᱜᱟᱰᱟ ᱢᱮᱱᱟᱜ ᱛᱟᱞᱮᱭᱟ ᱥᱮ ᱟᱫᱚ ᱚᱱᱟ, ᱱᱩᱠᱩ ᱢᱟᱝᱜᱨᱤ ᱠᱚ ᱥᱮᱠᱩ ᱵᱩᱢᱵᱩᱡ ᱜᱮ ᱵᱤᱥᱤ ᱠᱚ ᱧᱮᱞ ᱧᱟᱢᱚᱜ ᱜᱮᱭᱟ ᱟᱞᱮᱥᱮᱫᱚ ᱦᱟᱸᱜ,
ᱟᱪᱷᱟ ᱜᱚᱝᱠᱮ ᱛᱚᱵᱮ ᱜᱚᱢᱠᱮ ᱟᱯᱮ ᱫᱚ ᱜᱟᱰᱟᱨ ᱨᱮ ᱢᱟᱨᱟᱝ ᱴᱚᱨᱚᱰᱟᱝ ᱥᱮ ᱥᱤᱭᱟᱹᱲᱟ ᱥᱮ ᱚᱱᱠᱟᱱᱟᱜ ᱢᱚᱥᱟᱨᱤ ᱠᱚᱯᱮ ᱚᱰᱟᱣ ᱜᱮᱭᱟ,?
ᱦᱮᱸ ᱜᱚᱝᱠᱮ ᱚᱲᱟᱜ ᱫᱚᱞᱮ ᱚᱰᱟᱜ ᱜᱮᱭᱟ, ᱛᱚ ᱚᱱᱟ ᱜᱟᱰᱟ ᱨᱮᱜᱮ ᱟᱨᱠᱤ ᱵᱮᱥᱤ ᱦᱟᱹᱠᱩ ᱞᱮ ᱥᱟᱵ ᱠᱚᱜᱮᱭᱟ ᱵᱤᱥᱤ, ᱠᱷᱮᱛ ᱵᱚᱭ ᱦᱟᱹᱲ ᱠᱟᱱᱟᱫᱚ,
ᱟᱪᱪᱴᱷᱟ ᱜᱚᱝᱠᱮ ᱛᱚᱵᱮ ᱜᱚᱝᱠᱮ ᱟᱯᱮ ᱥᱮᱫ ᱫᱚ ᱢᱟᱱᱮ ᱦᱟᱹᱠᱩ ᱫᱚ ᱵᱤᱥᱤ ᱞᱟᱜ ᱠᱟᱛᱮᱫ ᱯᱮ ᱡᱚᱢ ᱠᱚᱣᱟ ᱥᱮ ᱩᱛᱩ ᱠᱟᱛᱮᱫ ᱯᱮ ᱡᱚᱢ ᱠᱚ ᱛᱟᱦᱮᱸᱱᱟ?
ᱵᱮᱥᱤ ᱵᱚᱞᱛᱮ ᱫᱚᱦᱟᱸᱜ ᱜᱚᱝᱠᱮ ᱞᱟᱟᱜ ᱠᱟᱛᱮᱫ ᱦᱚᱞᱮ ᱡᱚᱢ ᱠᱚᱜᱮᱭᱟ ᱩᱛᱩ ᱠᱟᱛᱮᱫ ᱜᱮᱞᱮ ᱡᱚᱢ ᱠᱚᱭᱟ, ᱠᱚᱜᱮᱭᱟ ᱢᱟᱱᱮ ᱞᱟᱟᱜ ᱫᱚ ᱦᱟᱸᱜ ᱠᱷᱩᱵ ᱠᱚᱢ ᱜᱮᱭᱟ ᱛᱚ ᱵᱮᱥᱤ ᱵᱷᱟᱜᱽ ᱫᱚ ᱩᱛᱩ ᱠᱟᱛᱮᱫ ᱜᱮᱞᱮ ᱡᱚᱢ ᱠᱚᱜᱮᱭᱟ ᱾ ᱦᱩᱸ ᱡᱩᱫᱤ ᱫᱚᱢᱮ ᱥᱟᱸᱜᱮ ᱦᱟᱹᱠᱩ ᱛᱟᱦᱚᱞᱮ ᱞᱟᱜ ᱦᱚᱸ ᱦᱚᱞᱮ ᱞᱟᱜ ᱠᱚᱜᱮᱭᱟ ᱟᱨ ᱨᱟᱯᱟᱜ ᱠᱟᱛᱮ ᱦᱚᱞᱮ ᱡᱚᱢ ᱠᱚᱜᱮᱭᱟ ᱢᱟᱱᱮ ᱡᱚᱛ ᱛᱚᱛ ᱨᱚᱠᱚᱢ ᱠᱟᱛᱮ ᱜᱮ ᱡᱚᱢᱼᱟ ᱡᱚᱢ ᱫᱚ
ᱦᱳᱭ ᱜᱚᱝᱠᱮ ᱟᱞᱮ ᱦᱚᱸ ᱮ ᱧᱮᱞᱚᱜᱼᱟ ᱡᱩᱫᱤ ᱡᱟᱹᱥᱛᱤ ᱡᱩᱫᱤ ᱦᱟᱹᱠᱩ ᱢᱮᱱᱟᱜ ᱠᱫ ᱠᱚᱛᱟᱞᱮᱭᱟ ᱮᱱᱠᱷᱟᱱ ᱫᱚᱵᱚᱞᱮ ᱟᱞᱮ ᱫᱚᱞᱮ ᱨᱚᱦᱚᱲ, ᱛᱟᱦᱮᱱᱟ ᱚᱱᱟ ᱥᱟᱥᱟᱝ ᱠᱚ ᱞᱟᱜᱟᱣ ᱠᱟᱛᱮᱫ ᱦᱟᱹᱠᱩ ᱠᱚ ᱟᱹᱵᱩᱜ ᱯᱷᱟᱨᱪᱟ ᱠᱟᱛᱮᱫ ᱟᱞᱮ ᱫᱚᱞᱮ ᱦᱟᱴᱟᱜ ᱨᱮ ᱫᱚᱦᱚ ᱠᱟᱛᱮᱫ ᱥᱟᱛᱤ ᱞᱟᱛᱟᱨ ᱨᱮ ᱟᱠᱟ ᱠᱚ ᱛᱟᱦᱮᱱᱟᱞᱮ, ᱟᱨ ᱞᱮ ᱨᱚᱦᱚᱲ ᱠᱚ ᱛᱟᱦᱮᱱᱟ ᱟᱯᱮ ᱥᱮᱫ ᱫᱚ ᱚᱱᱠᱟ ᱫᱚ ᱦᱟᱹᱠᱩ ᱫᱚ ᱵᱟᱯᱮ ᱨᱚᱦᱚᱲ ᱠᱚᱣᱟ
ᱦᱮᱸ ᱜᱚᱝᱠᱮ ᱨᱚᱦᱚᱲ ᱦᱚᱸ, ᱨᱚᱦᱚᱲ ᱠᱚᱜᱮᱞᱮ ᱟᱞᱮ ᱥᱮᱫ ᱦᱚᱸ ᱩᱱᱠᱩ ᱦᱩᱰᱤᱧ ᱦᱟᱹᱠᱩ ᱠᱚ ᱯᱩᱴᱷᱤ ᱠᱚ ᱥᱮ ᱰᱮᱟᱹᱲᱤᱠ ᱠᱚ ᱠᱟᱹᱴᱤᱡ ᱵᱚᱲᱟ ᱵᱚᱲᱚ ᱧᱚᱜ ᱟᱠ ᱠᱚ ᱩᱱᱠᱩ ᱜᱮᱞᱮ ᱨᱚᱦᱚᱲ ᱵᱟᱲᱟ ᱠᱚᱣᱟ ᱩᱱᱠᱩ ᱵᱚᱲᱚ ᱦᱟᱹᱠᱩ ᱠᱚᱫᱚ ᱦᱟᱸᱜ ᱵᱟᱝᱞᱮ ᱨᱚᱦᱚᱲ ᱠᱚᱣᱟ ᱨᱚᱦᱚᱲ ᱫᱚ,
ᱦᱳᱭ ᱜᱚᱝᱠᱮ, ᱟᱞᱮ ᱦᱚᱸ ᱡᱩᱫᱤ ᱧᱮᱞᱚᱜᱼᱟ ᱡᱮ ᱨᱚᱦᱚᱲ ᱵᱟᱝ ᱜᱟᱱᱚᱜ ᱠᱟᱱᱟ ᱡᱟᱹᱥᱛᱤ ᱜᱮ ᱦᱟᱹᱠᱩᱞ ᱞᱮ ᱥᱟᱵ ᱵᱮᱥᱤᱠᱟᱫ ᱠᱚᱣᱟ, ᱡᱩᱫᱤ ᱯᱮᱲᱟ ᱠᱚ ᱢᱮᱱᱟᱜ ᱟᱠᱟᱫ ᱠᱷᱟᱡ ᱥᱮ ᱥᱩᱨ ᱥᱩᱯᱩᱨ ᱨᱮᱱ ᱦᱚᱲ ᱚᱱᱠᱟ ᱵᱟᱠᱚ ᱦᱮᱞᱟᱣ ᱫᱟᱲᱮ ᱠᱟᱫᱟ ᱥᱮ ᱥᱟᱵ ᱦᱠᱩ ᱥᱟᱵ ᱵᱟᱠᱚ ᱪᱟᱞᱟᱜ ᱠᱟᱱᱟ ᱛᱚᱵᱮ ᱩᱱᱠᱩ ᱠᱚᱞᱮ ᱮᱢᱟ ᱟᱠᱚᱣᱟ, ᱟᱨ ᱚᱱᱟ ᱵᱟᱝᱠᱷᱟᱱ ᱡᱩᱫᱤ ᱞᱮ ᱧᱮᱞᱟ ᱡᱟᱹᱥᱛᱤᱜ ᱠᱟᱱᱟ ᱦᱟᱹᱠᱩ ᱠᱚ ᱡᱩᱫᱤ ᱟᱠᱷᱨᱤᱧ ᱜᱟᱱᱚᱜ ᱠᱷᱟᱱ ᱮ ᱟᱠᱷᱨᱤᱧ ᱠᱟᱛᱮᱫ ᱚᱱᱟᱛᱮ ᱡᱟᱦᱟᱸ ᱛᱤᱱᱟᱹᱜ ᱡᱩᱫᱤ ᱮ ᱠᱟᱹᱣᱰᱤ ᱠᱚ ᱦᱤᱡᱩᱜ ᱠᱷᱟᱱ ᱚᱱᱟ ᱢᱟ ᱱᱟᱯᱟᱭ ᱜᱮ ᱟᱨᱚ,
ᱦᱳᱭ ᱦᱳᱭ
ᱛᱚᱵᱮ ᱜᱚᱝᱠᱮ ᱟᱵᱮᱱ ᱫᱚ ᱨᱚᱦᱚᱲ ᱦᱟᱹᱠᱩ ᱫᱚᱵᱮᱱ ᱡᱚᱢ ᱛᱮᱵᱮᱱ ᱠᱩᱥᱤᱭᱟᱠᱚ ᱭᱮᱭᱟ ᱥᱮ ᱵᱟᱝ?
ᱛᱚ ᱜᱚᱝᱠᱮ ᱟᱹᱞᱤᱧ ᱫᱚᱦᱟᱸᱜ ᱩᱱᱠᱩ ᱫᱚ ᱮᱠᱪᱩᱞᱤ, ᱡᱚᱢ ᱫᱚ ᱦᱩᱭ ᱵᱟᱲᱟ ᱟᱠᱟᱱ ᱜᱮᱭᱟ ᱢᱮᱱᱠᱷᱟᱱ ᱫᱚᱢᱮ ᱫᱷᱚᱣ ᱦᱟᱸᱜ ᱵᱟᱝᱞᱤᱧ ᱠᱩᱥᱤᱭᱟᱚ ᱜᱮᱭᱟ,
ᱦᱳᱭ ᱜᱚᱝᱠᱮ ᱠᱤᱪᱷᱩ ᱠᱤᱪᱷᱩ ᱡᱟᱭᱜᱟ ᱨᱮ ᱜᱚᱝᱠᱮ ᱧᱮᱞᱚᱜᱼᱟ ᱡᱮ ᱮᱸ ᱨᱚᱦᱚᱲ ᱦᱠᱩ ᱫᱚ ᱟᱹᱰᱤᱠᱚ ᱠᱩᱥᱤᱭᱟᱠᱚ ᱛᱟᱦᱮᱸᱱᱟ, ᱟᱨ ᱚᱱᱠᱟ ᱨᱟᱯᱟᱜ ᱠᱟᱛᱮᱫ ᱦᱚᱸᱠᱚ ᱡᱚᱢ ᱠᱚ ᱜᱮᱭᱟ ᱟᱵᱮᱱ ᱫᱚ ᱨᱟᱯᱟᱜ ᱠᱟᱛᱮ ᱵᱮᱱ ᱡᱚᱢ ᱠᱟᱜ ᱠᱚᱣᱟ, ᱣᱟ ᱥᱮ ᱵᱟᱝ ᱟᱹᱞᱤᱧ ᱢᱤᱫᱪᱷ ᱞᱤᱧ ᱴᱨᱟᱭ ᱫᱚᱞᱤᱧ ᱴᱨᱟᱭ ᱟᱠᱟᱫᱟ,
ᱱᱚᱣᱟ ᱨᱚᱦᱚᱲ ᱦᱟᱹᱠᱩ ᱠᱷᱚᱱᱟᱜᱫᱚ ᱟᱨᱠᱤ ᱨᱟᱯᱟᱜ ᱠᱟᱛᱮ ᱜᱮ ᱟᱹᱰᱤ ᱢᱚᱸᱡᱽᱞᱤᱧ ᱵᱩᱡᱷᱟᱹᱣ ᱠᱭᱟ ᱨᱟᱯᱟᱜ ᱠᱟᱛᱮ ᱡᱚᱢ ᱵᱟᱲᱟ ᱦᱩᱭ ᱠᱟᱱᱟ ᱟᱢᱫᱟ ᱜᱮ,
ᱦᱳᱭ ᱜᱚᱝᱠᱮ ᱟᱹᱞᱤᱧ ᱦᱚᱸ ᱢᱤᱫ ᱪᱷᱚᱴ ᱫᱚᱞᱤᱧ ᱴᱨᱟᱭ ᱫᱚᱞᱤᱧ ᱴᱨᱟᱭ ᱠᱟᱜᱼᱟ, ᱾ ᱵᱮᱥ ᱜᱮᱞᱤᱧ ᱵᱩᱡᱷᱟᱹᱣ ᱫᱚᱞᱤᱧ ᱵᱩᱡᱷᱟᱹᱣ ᱠᱮ-ᱟ ᱾ ᱟᱫᱚ ᱜᱚᱝᱠᱮ ᱢᱟᱱᱮ, ᱢᱚᱱᱮᱨᱮ ᱢᱤᱫᱴᱮᱱ ᱦᱤᱫᱤᱡ ᱛᱟᱦᱮᱱ ᱠᱷᱟᱱ ᱚᱠᱟ ᱞᱮᱠᱟ ᱵᱩᱹᱪᱷᱩᱜᱼᱟ ᱦᱳ ᱜᱮᱭᱟ ᱚᱱᱟᱜᱮ ᱜᱚᱝᱠᱮ,
ᱟᱪᱷᱟ ᱟᱞᱮᱥᱮᱫ ᱫᱚ ᱦᱟᱸᱜ ᱜᱚᱝᱠᱮ ᱱᱚᱣᱟ ᱦᱩᱲᱩ ᱵᱚᱱ ᱪᱟᱥᱮᱫ ᱠᱟᱱᱟ ᱥᱮ, ᱪᱟᱥ ᱰᱤᱱ ᱢᱟᱱᱮ ᱠᱭᱮᱠ ᱥᱮᱨᱢᱟ, ᱢᱟ ᱞᱟᱦᱟ ᱠᱷᱚᱱᱟᱜ ᱧᱮᱞᱚᱜ ᱠᱟᱱᱟ ᱫᱚᱢᱮ ᱛᱤᱡᱩ ᱠᱚᱠᱚ ᱞᱟᱜᱟᱜ ᱠᱟᱱᱟ ᱦᱩᱲᱩ ᱠᱚᱨᱮ ᱛᱚ ᱟᱯᱮ ᱫᱚ ᱚᱱᱠᱟ ᱞᱮᱠᱟ ᱞᱟᱜᱟᱜ ᱠᱟᱱ ᱜᱮᱭᱟ ᱠᱚ ᱥᱮ ᱵᱟᱝᱜᱮ,
ᱦᱳᱭ ᱜᱚᱢᱠᱮ ᱱᱚᱜᱼᱚᱭ ᱡᱚᱠᱷᱚᱱ ᱠᱷᱚᱱᱤᱧ ᱟᱹᱞᱤᱧ ᱞᱤᱧ ᱧᱮᱞ ᱟᱹᱜᱩᱭᱮᱫᱼᱟ, ᱛᱚᱠᱷᱚᱱ ᱠᱷᱚᱡ ᱦᱩᱲᱩ ᱠᱚᱨᱮ ᱥᱮ ᱟᱨᱚ ᱦᱩᱲᱩ ᱢᱚᱛᱚ ᱨᱮᱦᱚᱸ ᱵᱟᱝ ᱮᱴᱟᱜ ᱡᱟᱦᱟᱸᱛᱤᱱᱟᱹᱜ ᱞᱮ ᱪᱟᱥᱮᱜᱼᱟ ᱩᱛᱩ ᱛᱤᱠᱤ ᱠᱷᱚᱱ ᱚᱱᱟ ᱠᱚᱨᱮ ᱦᱚᱸᱠᱚ ᱞᱟᱜᱟᱣ ᱫᱚᱠᱚ ᱞᱟᱜᱟᱜ ᱠᱟᱱᱟ ᱟᱫᱚ ᱚᱱᱟ ᱠᱷᱟᱹᱛᱤᱨ ᱛᱮ ᱜᱚᱝᱠᱮ ᱦᱟᱱᱮ ᱨᱟᱥᱟᱭᱱᱤᱠ ᱮ ᱮᱥ ᱮᱥ ᱨᱟᱱ ᱠᱚ ᱟᱞᱮ ᱞᱮ ᱥᱯᱨᱮᱭᱮᱫ ᱠᱟᱱ ᱜᱮᱭᱟ ᱟᱫᱚ ᱜᱚᱝᱠᱮ ᱢᱤᱫ ᱠᱟᱛᱷᱟ ᱫᱚ ᱱᱚᱣᱟ ᱜᱮ ᱠᱟᱛᱷᱟ ᱡᱮ ᱞᱟᱦᱟ ᱛᱮᱫᱚ ᱪᱮᱬᱮ ᱠᱚᱠᱚ ᱛᱟᱦᱮᱸ ᱠᱟᱱᱟ ᱩᱱᱠᱩ ᱠᱚ ᱡᱚᱢᱮᱫ ᱠᱚ ᱛᱟᱦᱮᱸᱱᱟ ᱠᱟᱴᱠᱚᱢ ᱥᱮ ᱠᱟᱴᱠᱚᱢ ᱠᱚ ᱛᱟᱦᱮᱸ ᱠᱟᱱᱟ ᱩᱱᱠᱩ ᱠᱚ ᱛᱤᱡᱩ ᱠᱚ ᱡᱚᱢᱮᱫ ᱠᱚ ᱛᱟᱦᱮᱸᱱᱟ ᱱᱮᱛᱟᱨ ᱫᱚ ᱩᱱᱠᱩ ᱠᱚ ᱠᱚᱢ ᱠᱟᱱᱟ ᱥᱮ
ᱛᱚ ᱜᱚᱝᱠᱮ ᱱᱚᱣᱟ ᱦᱩᱲᱩ ᱠᱚᱨᱮ ᱛᱤᱡᱩ,, ᱩᱛᱩ ᱠᱩ ᱞᱟᱜᱟᱜ ᱠᱟᱱ ᱫᱚ ᱩᱱᱠᱩ ᱛᱤᱡᱩ ᱠᱚᱣᱟᱜ ᱧᱩᱛᱩᱢᱵᱮᱱ ᱵᱟᱲᱟᱭ ᱜᱮᱭᱟ ᱥᱮ ᱪᱮᱫ ᱨᱟᱱ ᱯᱮ ᱞᱟᱜᱟᱣᱟᱜ ᱠᱟᱱᱟ ᱚᱱᱟ ᱨᱟᱱ ᱠᱚ ᱞᱟᱜᱟᱣ ᱠᱟᱛᱮᱫ ᱛᱤᱡᱩ ᱠᱚ ᱪᱟᱵᱟᱜ ᱠᱟᱱᱟ ᱚᱱᱠᱟ ᱵᱮᱱ ᱵᱟᱲᱟᱭ ᱜᱮᱭᱟ ᱧᱩᱛᱩᱢ
ᱵᱟᱝ ᱜᱚᱝᱠᱮ ᱚᱱᱟ ᱠᱚᱨᱮᱱᱟᱜ ᱫᱚ ᱵᱟᱹᱞᱤᱧ ᱵᱟᱰᱟᱭᱟ ᱟᱫᱚ ᱚᱱᱟ ᱠᱚᱫᱚ ᱜᱚᱝᱠᱮ ᱨᱟᱱ ᱫᱚᱠᱟᱱ ᱦᱮᱞᱟᱣ ᱞᱮᱱᱠᱷᱟᱱ ᱜᱮ ᱵᱟᱰᱟᱭ ᱧᱟᱢᱚᱜᱼᱟ ᱚᱱᱟ ᱠᱚᱫᱚ ᱚᱠᱟᱞᱮᱠᱟ ᱥᱮ ᱜᱚᱱᱚᱝ ᱠᱚ ᱚᱠᱟᱞᱮᱠ ᱦᱮᱸ ᱥᱮ ᱪᱮᱫ ᱡᱤᱱᱤᱥ ᱠᱟᱱᱟ ᱚᱱᱟ ᱠᱚᱫᱚ ᱨᱟᱱ ᱫᱚᱠᱟᱱ
ᱯᱮ ᱞᱟᱜᱟᱣᱮᱫ ᱠᱟᱱᱟ ᱛᱚ ᱛᱚᱠᱷᱚᱱ ᱛᱤᱡᱩ ᱠᱚ ᱡᱚᱢᱮᱫ ᱠᱟᱱᱟ ᱥᱮ ᱢᱟᱱᱮ ᱛᱱᱟᱹᱜ ᱡᱚᱠᱷᱮᱡ ᱯᱮ ᱞᱟᱜᱟ ᱠᱟᱱ ᱠᱷᱟᱱ ᱜᱮ ᱠᱚ ᱪᱟᱵᱟᱜ ᱥᱮ ᱢᱤᱫᱷᱟᱣ ᱞᱟᱜᱟᱣᱟᱜᱮ ᱥᱮ ᱵᱟᱨ ᱯᱮ ᱡᱚᱠᱷᱟ ᱯᱮ ᱞᱟᱜᱟᱣᱮᱫ ᱠᱟᱱᱟ
ᱦᱳᱭ ᱜᱚᱝᱠᱮ ᱡᱚᱠᱷᱚᱱ ᱜᱮ ᱧᱮᱞᱚᱜ ᱠᱟᱱᱟ ᱡᱮ ᱛᱤᱡᱩ ᱠᱚ ᱡᱩᱫᱤ ᱠᱚ ᱦᱚᱸᱜᱼᱚᱭ ᱦᱟᱹᱞᱤ ᱦᱟᱹᱞᱤ ᱠᱚ ᱞᱟᱜᱟᱣ ᱠᱟᱱᱟ ᱛᱤᱡᱩ ᱦᱳᱭ ᱥᱮ ᱟᱫᱚ ᱛᱚᱠᱷᱚᱱ ᱜᱮ ᱚᱱᱟ ᱨᱟᱱ ᱠᱚᱫᱚ ᱮᱯᱨᱮᱭᱟᱜ ᱦᱩᱭᱩᱜᱼᱟ ᱟᱨ ᱡᱩᱫᱤ ᱚᱱᱟ ᱮᱛᱚᱦᱚᱵ ᱨᱮᱜᱮ ᱡᱩᱫᱤ ᱵᱮᱱ ᱨᱟᱱ ᱠᱚᱵᱮᱱ ᱥᱯᱨᱮᱭᱟᱜᱼᱟ ᱮᱱᱠᱷᱟᱱ ᱫᱚ ᱢᱟᱱᱮ ᱩᱱᱟᱹᱜ ᱛᱤᱡᱩ ᱞᱟᱜᱟᱣ ᱨᱮᱭᱟᱜ ᱚᱱᱠᱟ ᱵᱟᱝ ᱛᱟᱦᱮᱸᱱᱟ ᱡᱮ ᱡᱟᱹᱥᱛᱤ ᱠᱚ ᱛᱤᱡᱩ ᱠᱚ ᱦᱩᱭᱩᱜᱼᱟ ᱢᱮᱱᱛᱮ ᱡᱩᱫᱤ ᱛᱟᱭᱚᱢ ᱧᱚᱜ ᱵᱮᱱ ᱞᱟᱜᱟᱣᱟ ᱛᱚ ᱵᱟᱨ ᱯᱮ ᱪᱷᱚᱴ ᱫᱚ ᱨᱟᱱ ᱫᱚ ᱟᱵᱮᱱ ᱞᱟᱜᱟᱣ ᱜᱮ ᱦᱩᱭᱩᱜ ᱛᱟᱵᱮᱱᱟ ᱦᱩᱲᱩ ᱨᱮ
ᱚ ᱟᱪᱪᱷᱟ ᱟᱪᱪᱷᱟ ᱟᱞᱮᱥᱮᱫ ᱦᱚᱸ ᱜᱚᱝᱠᱮ ᱱᱚᱝᱠᱟ ᱞᱮᱠᱟ ᱜᱮ ᱛᱚ ᱢᱤᱫ ᱡᱷᱚᱴᱟ ᱪᱟᱵᱟ ᱢᱟ ᱵᱟᱝᱠᱚ ᱪᱟᱵᱟᱜ ᱠᱟᱱᱟ ᱚᱱᱠᱟ ᱵᱟ ᱯᱮ ᱪᱷᱚᱴ ᱜᱮ ᱞᱟᱜᱟᱣ ᱦᱩᱭᱩᱜ ᱠᱟᱱᱟ ᱛᱟᱨᱯᱚᱨᱮ ᱠᱚ ᱪᱟᱵᱟᱜ ᱠᱟᱱᱟ ᱦᱟᱸ ᱟᱞᱮ ᱥᱮᱫ ᱫᱚ ᱦᱟᱜ ᱜᱚᱝᱠᱮ ᱱᱩᱠᱩ ᱵᱚᱜᱟ ᱛᱤᱡᱩ ᱠᱚ ᱞᱟᱹᱭ ᱟᱠᱚ ᱠᱟᱱᱟ ᱛᱚ ᱱᱩᱠᱩ ᱜᱮ ᱫᱚᱢᱮ ᱠᱚ ᱡᱚᱢᱮᱫ ᱠᱟᱱᱟ
ᱦᱳᱭ ᱜᱚᱝᱠᱮ ᱛᱚᱵᱮ ᱟᱯᱮ ᱥᱮᱫ ᱫᱚ ᱜᱚᱢᱠᱮ ᱡᱟᱦᱟᱸ ᱫᱚ ᱮ ᱤᱭᱟᱹ ᱱᱤᱭᱟᱹ ᱚᱠᱛᱚ ᱨᱮ ᱡᱟᱦᱟᱸ ᱫᱚ ᱥᱟᱹᱨᱩ ᱠᱚ ᱥᱮ ᱳᱞ ᱠᱚᱫᱚ ᱯᱮ ᱦᱮᱸ ᱪᱟᱥ ᱛᱟᱦᱮᱸᱱ ᱜᱮᱭᱟ ᱥᱮ ᱵᱟᱝᱟ
ᱦᱮᱸ ᱜᱚᱝᱠᱮ ᱱᱚᱣᱟ ᱠᱚᱫᱚ ᱪᱟᱥ ᱜᱮᱭᱟᱞᱮ ᱟᱨᱠᱤ ᱢᱟᱱᱮ ᱪᱟᱥ ᱫᱚ ᱢᱳᱴᱟᱢᱩᱴᱤ ᱠᱷᱩᱵ ᱡᱚᱢ ᱵᱟᱲᱟ ᱞᱮᱠᱟ ᱠᱷᱩᱵ ᱠᱚᱢ ᱜᱮ ᱪᱟᱥ ᱦᱩᱭᱩᱜ ᱜᱮᱭᱟ ᱫᱚᱢᱮ ᱫᱚ ᱵᱟᱝ ᱛᱚ ᱟᱯᱮ ᱜᱮᱯᱮ ᱪᱟᱥ ᱜᱮᱭᱟ ᱥᱮ ᱵᱟᱝ
ᱦᱮᱸ ᱜᱚᱝᱠᱮ ᱟᱞᱮ ᱦᱚᱸᱞᱮ ᱪᱟᱥ ᱫᱚᱞᱮ ᱪᱟᱥ ᱜᱮᱭᱟ ᱥᱟᱹᱨᱩ ᱫᱚ ᱨᱚᱦᱚᱭ ᱛᱟᱦᱮᱸᱱᱟ ᱞᱮ ᱥᱤ ᱠᱟᱛᱮᱫ ᱛᱚᱯᱟᱜ ᱜᱤᱲᱤ ᱠᱟᱜ ᱛᱟᱦᱮᱸᱱᱟ ᱞᱮ ᱚᱱᱠᱟ ᱜᱮ ᱟᱫᱚ ᱠᱟᱹᱴᱤᱡ ᱥᱟᱨ ᱠᱚ ᱯᱩ ᱠᱚ ᱮᱢᱟᱜ ᱫᱚ ᱦᱩᱭᱩᱜ ᱜᱮᱭᱟ ᱟᱨ ᱡᱟᱦᱟᱸ ᱫᱚ ᱟᱵᱮᱱ ᱵᱮᱱ ᱞᱟᱹᱭᱮᱫᱼᱟ ᱜᱚᱝᱠᱮ ᱡᱟᱦᱟᱸ ᱩᱞ ᱩᱞ ᱫᱚ ᱡᱚᱠᱷᱚᱱ ᱜᱮᱞᱮ ᱟᱞᱮ ᱞᱮ ᱞᱟᱭᱟᱥᱮ ᱛᱚᱠᱷᱚᱱ ᱜᱮ ᱟᱹᱛᱷᱟᱹᱲᱤ ᱜᱮᱞᱮ ᱟᱞᱮ ᱫᱚ ᱛᱚᱯᱟᱜ ᱜᱤᱰᱤ ᱠᱟᱜ ᱛᱟᱦᱮᱱᱞᱮ ᱚᱱᱟ ᱡᱚ ᱠᱚ ᱠᱟᱹᱴᱤᱡ-ᱠᱟᱹᱴᱤᱡ ᱫᱟᱜ ᱨᱮ ᱢᱮᱥᱟ ᱛᱟᱦᱮᱱ ᱜᱮᱭᱟ᱾ ᱚᱱᱟ ᱫᱟᱨᱟᱭ ᱛᱮᱜᱮ ᱚᱱᱟ ᱠᱚᱜᱮ ᱦᱟᱨᱟᱜᱼᱟ ᱡᱮ ᱦᱤᱡᱩᱜ ᱵᱚᱪᱷᱚᱨ ᱚᱱᱟ ᱜᱮ ᱟᱨᱚ ᱢᱟᱲᱟᱝ ᱧᱚᱜ ᱫᱟᱜᱼᱟ ᱚᱱᱟ ᱜᱮᱞᱮ ᱡᱚᱢ ᱛᱟᱦᱮᱸᱱᱟ ᱟᱞᱮ ᱫᱚ ᱳᱞ ᱠᱚᱫᱚ ᱟᱫᱚ ᱟᱠᱷᱨᱤᱧ ᱦᱚᱸ ᱡᱩᱫᱤ ᱡᱟᱹᱥᱛᱤ
ᱱᱚᱣᱟ ᱩᱞ ᱫᱚ ᱦᱟᱸᱜ ᱚᱱᱠᱟ ᱞᱮᱠᱟ ᱫᱚ ᱵᱟᱞᱮ ᱪᱟᱥ ᱜᱮᱭᱟ ᱱᱚᱣᱟ ᱥᱟᱹᱨᱩ ᱜᱮᱞᱮ ᱪᱟᱥ ᱵᱟᱲᱟᱭ ᱜᱮᱭᱟ
ᱟᱪᱪᱷᱟ ᱜᱚᱝᱠᱮ ᱟᱨ ᱜᱚᱝᱠᱮ ᱟᱞᱮ ᱥᱮᱫ ᱫᱚ ᱠᱟᱹᱴᱤᱡ ᱥᱟᱥᱟᱝ ᱦᱚᱸᱠᱚ ᱪᱟᱥ ᱫᱚᱠᱚ ᱪᱟᱥ ᱜᱮᱭᱟ ᱟᱯᱮ ᱥᱮᱫ ᱫᱚ ᱥᱟᱥᱟᱝ ᱠᱚᱫᱚ ᱠᱚ ᱪᱟᱥ ᱜᱮᱭᱟ ᱥᱮ ᱵᱟᱝᱟ
ᱥᱟᱥᱟᱝ ᱫᱚ ᱦᱟᱸᱜ ᱜᱚᱝᱠᱮ ᱢᱟᱱᱮ ᱞᱟᱦᱟ ᱧᱚᱜ ᱫᱚ ᱧᱮᱞᱚᱜ ᱠᱟᱱ ᱛᱟᱦᱮᱱᱟ ᱪᱟᱥ ᱵᱟᱲᱟᱭᱮᱫ ᱠᱟᱱ ᱛᱟᱦᱮᱱᱟ ᱛᱚ ᱮᱠᱷᱚᱱ ᱫᱚ ᱦᱟᱸᱜ ᱚᱱᱠᱟ ᱞᱮᱠᱟ ᱫᱚ ᱵᱟᱞᱮ ᱪᱟᱥᱮᱫ ᱠᱟᱱᱟ ᱢᱟᱱ ᱠᱤ ᱫᱤᱱ ᱦᱚᱞᱠᱟᱞᱚᱢ ᱠᱷᱚᱱ ᱫᱚ ᱧᱮᱞᱚᱜ ᱠᱟᱱᱟ ᱮᱠᱟᱞ ᱜᱮ ᱵᱟᱞᱮ ᱪᱟᱥ ᱟᱠᱟᱫᱟ ᱥᱟᱥᱟᱝ ᱫᱚ ᱦᱟᱸᱜ ᱞᱟᱦᱟ ᱡᱚ ᱠᱟᱛᱮ ᱪᱟᱥ ᱦᱩᱭᱩᱜ ᱠᱟᱱ ᱛᱟᱦᱮᱱ
ᱟᱞ ᱥᱮᱫ ᱫᱚ ᱜᱚᱢᱠᱮ ᱚᱱᱠᱟ ᱥᱟᱥᱟᱝ ᱫᱚᱠᱚ ᱪᱟᱥ ᱜᱮᱭᱟ᱾ ᱟᱨ ᱜᱚᱢᱠᱮ ᱱᱚᱛᱮ ᱨᱚᱥᱩᱱ ᱠᱚᱥᱮ ᱯᱮᱸᱭᱟᱡᱽ ᱠᱚᱦᱚᱸ ᱞᱮ ᱪᱟᱥ ᱜᱮᱭᱟ ᱟᱫᱚ ᱵᱤᱥᱮᱥ ᱠᱟᱭᱛᱮ ᱨᱥᱩᱱ ᱠᱚᱫᱚ ᱚᱱᱠᱟ ᱚᱱᱠᱟ ᱫᱚ ᱵᱟᱝ ᱦᱩᱭᱩᱜ ᱛᱟᱦᱮᱱᱟ ᱨᱚᱥᱩᱱ ᱫᱚ ᱪᱟᱥ ᱨᱮᱫᱚ ᱯᱮᱸᱭᱟᱡᱽ ᱫᱚ ᱛᱟ. ᱣ ᱚᱱᱟ ᱪᱷᱟᱹᱪᱤ ᱯᱮᱸᱭᱟᱡᱽ ᱠᱚ ᱦᱩᱭᱩᱜ ᱜᱮᱭᱟ ᱚᱱᱠᱟᱱᱟᱜ ᱠᱟᱰᱟ ᱯᱮᱸᱭᱟᱡᱽ ᱠᱚᱫᱚ ᱚᱱᱠᱟ ᱫᱚ ᱵᱟᱞᱮ ᱪᱟᱥᱟ ᱪᱷᱟᱹᱪᱤ ᱯᱮᱸᱭᱟᱡᱽ ᱜᱮ ᱩᱫᱽᱜᱟᱹᱨ ᱫᱤᱱ ᱞᱟᱹᱜᱤᱫ ᱞᱮ ᱪᱟᱥ ᱫᱚᱦᱚ ᱠᱟᱜᱼᱟ ᱪᱮᱫᱟᱜ ᱥᱮ ᱫᱟᱜ ᱢᱟᱹᱲᱤ ᱥᱟᱶᱛᱮ ᱵᱟᱲᱟᱭ ᱜᱮᱭᱟᱵᱮᱱ ᱡᱮ ᱡᱚᱢ ᱨᱮ ᱟᱹᱰᱤ ᱥᱤᱵᱤᱞᱟ᱾
ᱛᱚ ᱜᱚᱢᱠᱮ ᱱᱚᱣᱟ ᱪᱷᱟᱹᱪᱤ ᱯᱮᱸᱭᱟᱡᱽ ᱠᱚᱯᱮ ᱪᱟᱥ ᱜᱮᱫᱚ ᱛᱚ ᱱᱚᱣᱟ ᱫᱚ ᱢᱟᱱᱮ ᱪᱮᱫᱠᱟ ᱟᱯᱮ ᱡᱚᱢ ᱥᱩᱢᱩᱝ ᱜᱮᱯᱮ ᱪᱟᱥ ᱜᱮᱭᱟ ᱥᱮ ᱱᱚᱝᱠᱟ ᱟᱠᱷᱨᱤᱧ ᱜᱮᱭᱟ ᱯᱮ
ᱜᱚᱢᱠᱮ ᱟᱞᱮ ᱫᱚ ᱪᱷᱟᱹᱪᱤ ᱯᱮᱸᱭᱟᱡᱽ ᱫᱚ ᱡᱚᱢ ᱥᱩᱢᱩᱝ ᱜᱮᱞᱮ ᱪᱟᱥ ᱛᱟᱦᱮᱱᱟ ᱟᱹᱠᱷᱨᱤᱧ ᱵᱟᱠᱷᱨᱟ ᱫᱚ ᱵᱟᱝ ᱪᱮᱫᱟᱜ ᱥᱮ ᱪᱷᱟᱹᱪᱤ ᱯᱮᱸᱭᱟᱡᱽ ᱫᱚ ᱢᱟᱱᱮ ᱱᱤᱭᱟᱹ ᱡᱟᱦᱟᱸ ᱫᱚ ᱠᱟᱰᱟ ᱯᱮᱸᱭᱟᱡᱽ ᱥᱮ ᱵᱚᱲᱚ-ᱵᱚᱲᱚ ᱯᱮᱸᱭᱟᱡᱽ ᱛᱟᱦᱮᱱᱟ᱾ ᱚᱱᱟ ᱠᱚ ᱯᱮᱸᱭᱟᱡᱽ ᱫᱚ ᱩᱱᱟᱹᱜ ᱵᱟᱝ ᱥᱤᱵᱤᱞ ᱜᱮᱭᱟ ᱪᱷᱟᱹᱪᱤ ᱯᱮᱸᱭᱟᱡᱽ ᱨᱮᱭᱟᱜ ᱥᱤᱵᱤᱞ ᱫᱚ ᱜᱚᱝᱠᱮ ᱟᱹᱰᱤ ᱥᱤᱵᱤᱞᱟ ᱡᱚᱢ ᱦᱚᱸ ᱟᱹᱰᱤ ᱵᱷᱟᱹᱞᱤ ᱵᱩᱡᱩᱜᱼᱟ ᱠᱟᱪᱟ ᱛᱮᱵᱮᱱ ᱡᱚᱢ ᱥᱮ ᱱᱚᱣᱟ ᱵᱷᱟᱹᱡᱤ ᱥᱮ ᱩᱛᱩ ᱠᱟᱛᱮ ᱵᱮᱱ ᱡᱚᱢ ᱦᱚᱭ ᱥᱮ ᱜᱚᱝᱠᱮ ᱚᱱᱠᱟᱱᱟᱜ ᱯᱨᱚᱵᱽᱞᱮᱢ ᱠᱚ ᱵᱟᱝ ᱦᱩᱭᱩᱜ ᱜᱮᱭᱟ ᱪᱷᱟᱹᱪᱤ ᱯᱮᱸᱭᱟᱡᱽ ᱛᱮᱫᱚ ᱟᱨ ᱠᱟᱴ ᱠᱟᱰᱟ ᱯᱮᱸᱭᱟᱡᱽ ᱫᱚ ᱜᱚᱢᱠᱮ ᱚᱱᱟ ᱫᱚ ᱞᱟᱡ ᱠᱚᱦᱚᱸ ᱵᱟᱹᱲᱤᱡ ᱨᱮᱭᱟᱜ ᱢᱤᱫᱴᱮᱱ ᱥᱚᱢᱵᱷᱚᱵᱚᱱᱟ ᱢᱮᱱᱟᱜ ᱟᱠᱟᱫᱟ᱾
ᱚ ᱦᱮᱸ ᱥᱮ ᱟᱨ ᱜᱚᱢᱠᱮ ᱟᱸᱡᱚᱢ ᱵᱟᱲᱟ ᱦᱩᱭ ᱠᱟᱱᱟ ᱵᱟᱝᱢᱟ ᱱᱚᱝᱠᱟ ᱯᱮᱸᱭᱟᱡᱽ ᱪᱟᱥ ᱠᱚᱨᱮ ᱫᱚ ᱫᱟᱜ ᱠᱚ ᱠᱟᱹᱴᱤᱡ ᱞᱟᱜᱟᱜ ᱜᱮᱭᱟ ᱡᱟᱹᱟᱥᱛᱤ ᱜᱮ ᱫᱩᱞᱟᱜ ᱦᱩᱭᱩᱜᱼᱟ, ᱛᱚ ᱫᱟᱜ ᱠᱚᱨᱮᱱᱟᱜ ᱵᱮᱵᱚᱥᱛᱟ ᱠᱫᱚ ᱚᱱᱠᱟ ᱢᱮᱱᱟᱜ ᱛᱟᱯᱮ ᱜᱮᱭᱟ
ᱦᱚᱭ ᱜᱚᱝᱠᱮ ᱚᱱᱮ ᱞᱤᱧ ᱞᱟᱹᱭ ᱠᱮᱫ ᱡᱮ ᱯᱩᱠᱷᱨᱤ ᱠᱚ ᱠᱷᱚᱱ ᱫᱟᱜ ᱠᱚᱞᱮ ᱨᱟᱠᱟᱵ ᱛᱟᱦᱮᱱᱟ ᱨᱟᱠᱟᱵ ᱠᱟᱛᱮᱜ ᱞᱮ ᱥᱤ ᱦᱟᱛᱟᱲ ᱛᱟᱦᱮᱱᱟ ᱜᱚᱢᱠᱮ ᱟᱫᱚ ᱵᱤᱥᱤ ᱠᱷᱮᱛᱨᱮ ᱨᱮ ᱧᱮᱞ ᱠᱟᱱᱟ ᱡᱮ ᱥᱤᱭᱟᱹ-ᱥᱤᱭᱟᱹᱛ ᱛᱮ ᱚᱠᱟ ᱜᱷᱟᱹᱲᱤᱡ ᱫᱚ ᱯᱩᱠᱷᱨᱤ ᱨᱮᱱᱟᱜ ᱫᱟᱜ ᱦᱚᱸᱞᱮ ᱪᱟᱵᱟᱟᱣ ᱠᱟᱜᱼᱟ᱾ ᱟᱫᱚ ᱠᱷᱟᱫᱟᱱ ᱠᱚᱨᱮᱱᱟᱜ ᱢᱤᱫᱵᱟᱨ ᱫᱟᱜ ᱡᱩᱫᱤ ᱯᱩᱠᱷᱨᱤ ᱨᱮᱠᱚ ᱟᱲᱟᱜ ᱠᱷᱟᱱ ᱫᱚ ᱱᱟᱯᱟᱭᱚᱜᱼᱟ ᱟᱨ ᱵᱟᱠᱷᱟᱡ ᱠᱷᱟᱫᱟᱱ ᱨᱮᱭᱟᱜ ᱫᱟᱜ ᱜᱮᱞᱮ ᱨᱟᱠᱟᱵ ᱛᱟᱦᱮᱱᱟ ᱯᱟᱢ ᱫᱟᱨᱭ
ᱛᱟᱦᱚᱞᱮ ᱚᱱᱠᱟ ᱵᱚᱲᱚ ᱠᱷᱟᱫᱟᱱ ᱠᱚᱦᱚ ᱛᱟᱦᱞᱮ ᱟᱯᱮᱥᱮᱫᱚ ᱢᱮᱱᱟᱜ ᱟᱠᱟᱫᱟ ᱵᱟᱝ
ᱦᱚᱭ ᱜᱚᱝᱠᱮ ᱚᱱᱠᱟᱱᱟᱜ ᱠᱷᱟᱫᱟᱱ ᱠᱚᱦᱚᱸ ᱢᱮᱱᱟᱜ ᱫᱚ ᱢᱮᱱᱟᱜ ᱟᱠᱟᱟᱜ ᱜᱮᱭᱟ ᱚᱱᱟ ᱠᱚᱫᱚ ᱡᱚᱛ ᱫᱷᱤᱨᱤ ᱠᱷᱟᱫᱟᱱ ᱠᱟᱱᱟ᱾ ᱠᱤᱪᱷᱩ-ᱠᱤᱪᱷᱩ ᱠᱷᱟᱫᱟᱱ ᱡᱟᱦᱟᱸ ᱵᱚᱱᱫᱚ ᱛᱟᱦᱮᱱᱟ ᱚᱱᱟ ᱠᱷᱟᱫᱟᱱ ᱠᱷᱚᱱᱢᱟ ᱟᱞᱮ ᱫᱚ ᱫᱟᱜ ᱞᱮ ᱨᱟᱠᱟᱵ ᱛᱟᱦᱮᱱ ᱜᱮᱭᱟ ᱢᱟᱡᱷᱮ-ᱢᱟᱡᱷᱮ ᱵᱟᱠᱷᱟᱡ ᱚᱱᱟ ᱠᱷᱟᱫᱟᱱ ᱠᱚᱨᱮ ᱞᱮ ᱛᱩᱯᱩᱱ ᱫᱚᱞᱮ ᱛᱩᱯᱩᱱ ᱜᱮᱭᱟ ᱟᱫᱚ ᱜᱚᱝᱠᱮ ᱠᱷᱟᱫᱟᱱ ᱠᱚᱨᱮ ᱛᱩᱯᱩᱱ ᱛᱮᱫᱚ ᱠᱟᱴ ᱼᱼ ᱴᱤᱡ ᱨᱤᱠᱥ ᱧᱚᱜ ᱜᱮᱭᱟ ᱢᱤᱫᱴᱮᱱ ᱜᱮ-ᱜᱮᱫ ᱫᱷᱤᱨᱤ ᱠᱚᱨᱮ ᱜᱮᱸᱜᱮᱫ ᱨᱮᱭᱟᱜ ᱢᱤᱫᱴᱮᱱ ᱵᱚᱛᱚᱨ ᱵᱛᱚᱨ ᱛᱟᱦᱮᱱ ᱜᱮᱭᱟ ᱦᱚᱭᱥᱮ ᱟᱨ ᱫᱷᱤᱨᱤ ᱠᱚᱨᱮᱱᱟᱜ ᱵᱮᱯᱟᱨ ᱛᱤᱨᱮᱵᱢ ᱜᱮᱫᱚᱜᱼᱟ ᱥᱮ ᱪᱤᱫ ᱠᱷᱟᱫᱟᱱ ᱠᱚᱨᱮ ᱫᱚ ᱞᱟᱹᱭ ᱟᱨ ᱵᱟᱝ ᱜᱟᱱ ᱼᱼ